ᱡᱚᱦᱟᱨ ᱜᱮ
ᱦᱮᱸ ᱡᱚᱦᱟᱨ ᱜᱮ ᱟᱸᱡᱚᱢ ᱧᱟᱢᱚᱜ ᱠᱟᱱᱟ ᱵᱮᱥᱜᱮ ᱛᱚᱵᱮ ᱢᱮᱱᱫᱟᱞᱤᱧ ᱚᱠᱟ ᱠᱟ ᱢᱮᱱᱟᱜ ᱠᱟᱜ ᱵᱮᱱᱟ
ᱦᱮᱸ ᱱᱟᱯᱟᱭ ᱜᱮ ᱱᱤᱭᱟᱹ ᱜᱷᱟᱹᱲᱤᱡ ᱫᱚ ᱟᱨ ᱟᱯᱮᱜ ᱜᱮ ᱚᱲᱟᱜ ᱠᱚᱨᱮ ᱚᱠᱟ ᱞᱮᱠᱟ ᱢᱮᱱᱟᱜ ᱠᱚᱣᱟ ᱚᱲᱟᱜ ᱦᱚᱲ ᱠᱚ
ᱦᱳᱭ ᱟᱞᱮ ᱚᱲᱟᱜ ᱠᱚ ᱦᱚᱲ ᱠᱚᱦᱚᱸ ᱟᱹᱰᱤ ᱱᱟᱯᱟᱭ ᱜᱮ ᱢᱮᱱᱟᱜ ᱟᱠᱟᱜ ᱠᱚᱣᱟ ᱥᱟᱱᱟᱢ ᱠᱚᱜᱮ ᱵᱮᱥᱜ ᱜᱮ ᱢᱮᱱᱟᱜ ᱟᱠᱟᱫ ᱠᱚᱣᱟ ᱛᱚ ᱟᱯᱮᱜᱮ ᱚᱠᱟᱞᱮᱠᱟ ᱢᱮᱱᱟᱜ ᱟᱠᱟᱫ ᱯᱮᱭᱟ ᱠᱷᱟᱱ
ᱟᱨ ᱫᱟᱜ ᱮᱫᱟ ᱟᱞ ᱥᱮᱫ ᱫᱚ ᱟᱨ ᱦᱩᱲᱩ ᱞᱮ ᱨᱚᱦᱚᱭ ᱫᱟ ᱟᱯᱮ
ᱦᱳᱭ ᱟᱞᱮ ᱠᱚᱦᱚᱸ ᱵᱮᱥ ᱜᱮ ᱢᱮᱱᱟᱜ ᱫᱚ ᱢᱮᱱᱟᱜ ᱟᱠᱟᱫ ᱞᱮᱭᱟ ᱟᱨ ᱱᱚᱝᱠᱟ ᱥᱟᱹᱨᱫᱤ ᱥᱤᱛᱩᱝ ᱫᱟᱭ ᱛᱤᱦᱮᱧ ᱜᱟᱯᱟ ᱫᱚ ᱵᱮᱥ ᱜᱮ ᱡᱟᱹᱥᱛᱤ ᱜᱮᱭ ᱥᱤᱛᱩᱝ ᱟᱠᱟᱫᱟ ᱟᱨ ᱡᱟᱹᱥᱛᱤ ᱥᱤᱛᱩᱝ ᱠᱟᱜ ᱠᱷᱟᱹᱛᱤᱨ ᱛᱮ ᱚᱠᱟ ᱥᱮᱫ ᱦᱚᱸ ᱵᱟᱞᱮ ᱪᱟᱞᱟᱜ ᱠᱟᱱᱟ ᱚᱱᱠᱟ ᱞᱮᱠᱟ ᱫᱚ᱾
ᱦᱮᱸ ᱦᱮᱸ
ᱛᱚᱵᱮ ᱦᱚᱸᱜᱼᱚᱭ ᱟᱯᱮ ᱫᱚ ᱱᱚᱣᱟ ᱥᱤᱡᱤᱱ ᱨᱮᱫᱚ ᱟᱲᱟᱜ ᱫᱚ ᱪᱮᱫ ᱟᱲᱟᱜ ᱠᱚᱯᱮ ᱪᱟᱥ ᱠᱟᱜᱼᱟ?
ᱟᱞᱮ ᱫᱚ ᱵᱮᱝᱜᱚᱭ ᱠᱷᱟᱰᱟ ᱞᱮ ᱨᱚᱦᱚᱭ ᱮᱨ ᱠᱟᱜᱼᱟ ᱞᱮ ᱟᱨ ᱥᱟᱶᱛᱮ ᱡᱷᱤᱸᱜᱟᱹ ᱠᱚ ᱵᱷᱩᱨᱵᱷᱩᱴᱤ ᱠᱚ ᱩᱪᱪᱷᱟᱹ ᱠᱚ ᱟᱨ ᱥᱟᱶᱛᱮ ᱯᱩᱨᱟᱹᱭ ᱦᱚᱛᱚᱜ ᱟᱲᱟᱜ ᱠᱚᱱᱰᱦᱟ ᱟᱲᱟᱜ ᱚᱱᱟ ᱠᱚᱞᱮ ᱨᱚᱦᱚᱭ ᱟᱠᱟᱜᱼᱟ᱾ᱵᱟᱲᱜᱮ ᱠᱚᱨᱮ ᱟᱨ ᱠᱷᱮᱛ ᱨᱮᱢᱟ ᱦᱩᱲᱩ ᱞᱮ ᱨᱚᱦᱚᱭᱮᱜᱼᱟ᱾ ᱥᱤ ᱭᱟᱞᱮ
ᱟᱨ ᱟᱯᱮ ᱜᱮ ᱪᱮᱫ ᱠᱚ?
ᱦᱳᱭ ᱟᱞᱮ ᱠᱚᱦᱚᱸ ᱦᱩᱲᱩ ᱠᱚᱫᱚᱞᱮ ᱨᱚᱦᱚᱭ ᱫᱚᱞᱮ ᱨᱚᱦᱚᱭᱮᱫ ᱜᱮᱭᱟ ᱚᱱᱟ ᱥᱟᱶᱛᱮ ᱮᱸ ᱠᱷᱮᱛ ᱵᱟᱹᱫ ᱠᱚᱦᱚᱸ ᱟᱢᱫᱟ ᱩᱛᱟᱨ ᱜᱮᱞᱮ ᱪᱟᱥ ᱫᱚᱞᱮ ᱪᱟᱥ ᱟᱠᱟᱫᱟ᱾ ᱦᱩᱲᱩ ᱠᱚᱦᱚᱸ ᱛᱚᱵᱮ ᱟᱯᱮ ᱥᱮᱫ ᱫᱚ ᱦᱚᱜᱼᱚᱭ ᱱᱤᱭᱟᱹ ᱡᱟᱦᱟᱸ ᱠᱚᱫᱚ ᱱᱤᱭᱟᱹ ᱡᱟᱹᱯᱩᱫ ᱨᱮ ᱯᱤᱴᱷᱟᱹ ᱠᱚᱫᱚ ᱪᱮᱫ ᱯᱤᱴᱷᱟᱹ ᱠᱚᱯᱮ ᱡᱚᱢ ᱜᱮᱭᱟ ᱱᱤᱭᱟᱹ ᱡᱟᱹᱯᱩᱫ ᱨᱮ
ᱦᱮᱸ ᱛᱚ ᱛᱟᱦᱮ ᱦᱮᱲᱦᱮᱫ ᱪᱟᱵᱟ ᱠᱟᱛᱮᱜ
ᱜᱮ ᱛᱟᱞᱮ ᱞᱮ ᱵᱷᱩᱜ ᱟᱞᱮ ᱚᱱᱟ ᱫᱚ ᱜᱚᱢᱦᱟ ᱫᱚ ᱢᱟᱱᱮ ᱚᱱᱟ ᱨᱟᱠᱷᱤ ᱯᱩᱨᱱᱤᱢᱟ ᱦᱤᱞᱳᱜ ᱤᱱᱟᱹ ᱦᱤᱞᱳᱜ ᱞᱮ ᱢᱟᱱᱟᱣ ᱜᱮᱭᱟ ᱟᱨ ᱤᱱᱟᱹ ᱦᱤᱞᱳᱜ ᱫᱚ ᱵᱟᱹᱫᱽ ᱠᱷᱮᱛᱨᱮ ᱚᱠᱚᱭ ᱦᱚᱸ ᱠᱟᱹᱢᱤ ᱵᱟᱠᱚ ᱪᱟᱞᱟᱜᱼᱟ᱾ ᱫᱤᱭᱮ ᱵᱟᱝ ᱤᱱᱟᱹ ᱦᱤᱞᱳᱜ ᱡᱟᱦᱟᱸᱭ ᱵᱟᱹᱫᱽ ᱠᱷᱮᱸᱛ ᱨᱮ ᱠᱟᱹᱢᱤ ᱪᱟᱞᱟᱜᱼᱟ ᱵᱤᱧᱚᱜ ᱟᱢ ᱥᱮ ᱪᱮᱫ ᱠᱚ ᱟᱫᱚ ᱚᱱᱟ ᱠᱷᱟᱹᱛᱤᱨ ᱵᱟᱹᱫᱽ ᱠᱷᱮᱛᱨᱮ ᱠᱟᱹᱢᱤ ᱫᱚ ᱤᱱᱟᱹ ᱦᱤᱞᱳᱜ ᱫᱚ ᱵᱟᱠᱚ ᱪᱟᱞᱟᱜ ᱜᱮᱭᱟ᱾
ᱟᱪᱪᱷᱟ ᱛᱚᱵᱮ ᱟᱹᱰᱤ ᱱᱟᱯᱟᱭ ᱦᱚᱸᱜᱼᱚᱭ ᱦᱮᱸ ᱚᱱᱟ ᱫᱤᱱ ᱨᱮᱫᱚ ᱵᱟᱹᱫᱽ ᱠᱷᱮᱛ ᱫᱚ ᱠᱟᱹᱢᱤ ᱵᱟᱯᱮ ᱪᱟᱞᱟᱜ ᱜᱮᱭᱟ ᱛᱚᱵᱮ ᱟᱯᱮ ᱥᱮᱫ ᱦᱚᱸᱜᱼᱚᱭ ᱛᱟᱞᱮ ᱯᱤᱴᱷᱟᱹ ᱠᱚᱫᱚᱯᱮ ᱡᱚᱢ ᱛᱟᱦᱮᱱ ᱜᱮᱭᱟ ᱥᱮ ᱵᱟᱝ? ᱛᱟᱞᱮ ᱛᱤᱭᱳᱜ ᱠᱟᱛᱮᱫ ᱛᱟᱞᱮ ᱨᱮᱭᱟᱜ ᱞᱩᱪᱤ ᱯᱤᱴᱷᱟᱹ ᱥᱮ ᱛᱟᱞᱮ ᱨᱮᱭᱟᱜ ᱦᱚᱞᱚᱝ ᱯᱤᱴᱷᱟᱹ ᱠᱚ ᱟᱞᱮ ᱥᱮᱫ ᱫᱚ ᱡᱟᱹᱥᱛᱤ ᱜᱮᱞᱮ ᱡᱚᱢ ᱫᱚᱞᱮ ᱡᱚᱢᱟ ᱟᱯᱮ ᱥᱮᱫ ᱜᱮ ᱱᱚᱜᱼᱚᱭ ᱦᱚᱞᱚᱝ ᱯᱤᱴᱷᱟᱹ ᱥᱮ ᱛᱟᱞᱮ ᱨᱮᱭᱟᱜ ᱯᱤᱴᱷᱟᱹ ᱠᱚᱫᱚ, ᱚᱠᱟ ᱞᱮᱠᱟ ᱯᱮ ᱡᱚᱢ ᱛᱟᱦᱮᱱᱟ?
ᱦᱮᱸ ᱡᱚᱢ ᱜᱮ ᱛᱟᱦᱮᱱ ᱞᱮ, ᱛᱟᱞᱮ ᱨᱮᱱᱟᱜ ᱨᱩᱴᱤ ᱛᱟᱞᱮ ᱨᱮᱱᱟᱜ ᱦᱩᱸᱛᱟᱞᱮ ᱨᱮᱱᱟᱜ ᱥᱩᱱᱩᱢ ᱯᱤᱴᱷᱟᱹ ᱛᱟᱯᱚᱨᱮ ᱛᱟᱞᱮ ᱨᱮᱱᱟᱜ ᱵᱚᱲᱟ ᱛᱟᱨᱯᱚᱨᱮ ᱛᱟᱞᱮ ᱨᱮᱱᱟᱜ ᱤᱭᱟᱹ ᱡᱟᱦᱟᱸ ᱰᱚᱜᱚᱨ ᱥᱟᱠᱟᱢ ᱨᱮᱦᱚᱸ ᱞᱮ ᱯᱤᱴᱷᱟᱹᱭ ᱜᱮᱭᱟ᱾ ᱟᱨ ᱯᱟᱞᱮ ᱨᱟᱯᱟᱜ ᱠᱟᱛᱮ ᱦᱚᱸᱞᱮ ᱡᱚᱢ ᱜᱮᱭᱟ ᱾ᱟᱞᱮ ᱫᱚ ᱵᱟᱹᱫᱽ ᱨᱮ ᱦᱩᱲᱩ ᱨᱚᱦᱚᱭ ᱠᱚᱞᱮ ᱪᱟᱞᱟᱜ ᱜᱮᱭᱟ ᱛᱚ ᱟᱫᱚ ᱛᱟᱞᱮ ᱞᱮ ᱦᱟᱞᱟᱝ ᱟᱜᱩᱭᱟ ᱟᱨ ᱥᱮᱛᱟᱜ ᱨᱮᱞᱮ ᱨᱟᱯᱟᱜᱟ ᱟᱨ ᱡᱚᱠᱷᱚᱱ ᱦᱳᱲᱩ ᱨᱚᱦᱚᱭ ᱠᱷᱚᱱ ᱞᱮ ᱦᱤᱡᱩᱜᱼᱟ ᱛᱚᱠᱷᱚᱱ ᱞᱮ ᱡᱚᱢ ᱜᱮᱭᱟ ᱨᱟᱯᱟᱜ ᱛᱟᱞᱮ᱾
ᱟᱪᱪᱷᱟ ᱛᱚᱵᱮ ᱟᱹᱰᱤ ᱱᱟᱯᱟᱭ ᱦᱚᱸᱜᱼᱚᱭ ᱟᱯᱮ ᱫᱚ ᱱᱤᱭᱟᱹ ᱚᱠᱛᱚ ᱨᱮ ᱨᱟᱯᱟᱜ ᱛᱟᱞᱮ ᱠᱚᱯᱮ ᱡᱚᱢ ᱜᱮᱭᱟ ᱦᱮᱸ ᱥᱮ ᱟᱞᱮ ᱥᱮᱫ ᱦᱚᱸ ᱚᱱᱠᱟ ᱡᱟᱦᱟᱭ ᱫᱚ ᱠᱟᱹᱴᱤᱡ ᱜᱤᱫᱽᱨᱟᱹ ᱠᱚ ᱛᱟᱞᱮ ᱜᱤ ᱠᱷᱟᱹᱞᱤ ᱡᱚᱢ ᱥᱟᱱᱟ ᱠᱚᱣᱟ᱾ ᱯᱤᱴᱷᱟᱹ ᱠᱟᱛᱮᱫ ᱫᱚ ᱵᱟᱝ ᱛᱚ ᱩᱱᱠᱩ ᱠᱟᱹᱴᱤᱡ ᱜᱤᱫᱽᱨᱟᱹ ᱜᱮ ᱟᱞᱮ ᱫᱚ ᱛᱟᱞᱮ ᱫᱚ ᱨᱟᱯᱟᱜ ᱠᱟᱛᱮᱫ ᱞᱮ ᱮᱢᱟ ᱠᱚ ᱛᱟᱦᱮᱱᱟ᱾ᱪᱮᱫᱟᱜ ᱥᱮ ᱛᱟᱞᱮ ᱨᱮᱢᱟ ᱟᱢᱫᱟ ᱠᱤᱪᱷᱩ ᱛᱤᱡᱩ ᱥᱮ ᱮᱵᱤᱡ ᱠᱚᱠᱚ ᱛᱟᱦᱮᱸ ᱫᱟᱲᱮᱭᱟᱜ ᱜᱮᱭᱟ ᱚᱱᱟ ᱠᱷᱟᱛᱤᱨ ᱛᱮ ᱜᱩᱡᱩᱜᱼᱟᱭ ᱮᱱᱠᱷᱟᱱ ᱟᱡᱟᱨ ᱠᱚ ᱚᱱᱠᱟᱱᱟᱜ ᱵᱟᱝ ᱛᱟᱦᱮᱱᱟ ᱚᱱᱟᱨᱮ ᱨᱳᱜᱽ ᱠᱚᱦᱚᱸ ᱵᱟᱝ ᱥᱲᱤᱭᱟᱹᱜᱼᱟ, ᱚᱱᱟ ᱠᱷᱟᱹᱛᱤᱨ ᱛᱮ ᱨᱟᱯᱟᱜ ᱫᱚᱞᱮ ᱨᱟᱯᱟᱜᱟ ᱛᱚᱵᱮ ᱟᱯᱮ ᱫᱚ ᱱᱚᱜᱼᱚᱭ ᱡᱟᱦᱟᱸ ᱫᱚ ᱠᱷᱟᱱᱴᱷᱟᱲ ᱨᱮᱭᱟᱜ ᱯᱤᱴᱷᱟᱹ ᱠᱚᱫᱚᱯᱮ ᱡᱚᱢ ᱜᱮᱭᱟ ᱥᱮ ᱵᱟᱝ? ᱡᱟᱦᱟᱸ ᱫᱚ ᱵᱤᱞᱤ ᱠᱷᱟᱱᱴᱷᱟᱲ ᱨᱮᱭᱟᱜ ᱠᱚ ᱯᱤᱴᱷᱟᱹᱭ ᱜᱮᱭᱟ᱾ ᱚᱱᱟ ᱠᱚ ᱯᱤᱴᱷᱟᱹ ᱠᱚᱫᱚ ᱯᱮ ᱡᱚᱢ ᱜᱮᱭᱟ ᱥᱮ ᱵᱟᱝ? ᱱᱤᱭᱟᱹ ᱡᱟᱹᱯᱩᱫ ᱨᱮ
ᱦᱮᱸ ᱡᱚᱢ ᱜᱮᱭᱟᱞᱮ ᱱᱚᱜᱼᱚᱭ ᱯᱟᱨᱚᱢᱮᱱ ᱟᱢᱵᱟᱵᱚᱛᱤ ᱯᱚᱨᱚᱵᱽ ᱨᱮ ᱛᱚᱠᱷᱚᱱ ᱟᱞᱮ ᱫᱚᱞᱮ ᱡᱚᱢ ᱜᱮᱭᱟ ᱾ ᱠᱷᱟᱹᱡᱟᱹᱲᱤ ᱠᱟᱱᱴᱷᱟᱲ ᱥᱟᱶᱛᱮ ᱩᱞ ᱾ ᱩᱞ ᱠᱚ ᱫᱚᱞᱮ ᱡᱚᱢ ᱜᱮᱭᱟ ᱟᱢᱵᱟᱵᱚᱛᱤ ᱯᱚᱨᱚᱵᱽ ᱦᱤᱞᱳᱜ ᱫᱚ ᱾
ᱟᱪᱪᱷᱟ ᱛᱚᱵᱮ ᱟᱹᱰᱤ ᱱᱟᱯᱟᱭ ᱛᱚᱵᱮ ᱾ ᱦᱚᱸᱜᱼᱚᱭ ᱮᱸ ᱱᱚᱣᱟ ᱟᱢᱵᱟᱵᱩᱛᱤ ᱨᱮ ᱱᱚᱜᱼᱚᱝᱠᱟ ᱠᱷᱟᱹᱡᱟᱹᱲᱤ ᱥᱟᱶᱛᱮᱼᱼ ᱩᱞ ᱥᱟᱶᱛᱮ ᱦᱮᱸᱥᱮ ᱠᱷᱟᱱᱴᱷᱟᱲ ᱯᱤᱴᱷᱟᱹ ᱠᱚᱯᱮ ᱢᱟᱱᱮ ᱠᱷᱟᱱᱴᱷᱟᱲ ᱠᱚᱯᱮ ᱡᱚᱢ ᱛᱟᱦᱮᱱ ᱜᱮᱭᱟ ᱛᱚᱵᱮᱼᱼ ᱦᱳᱭ ᱱᱚᱣᱟ ᱡᱟᱹᱯᱩᱫ ᱨᱮ ᱡᱟᱹᱯᱩᱫ ᱨᱮᱫᱚ ᱟᱯᱮ ᱫᱚ ᱦᱚᱜᱼᱚᱝᱠᱟ ᱡᱟᱦᱟᱱᱟᱜᱼᱼ ᱡᱮᱢᱚᱱ ᱨᱚᱠᱚᱡ ᱦᱟᱞᱟᱝ ᱠᱟᱛᱮᱜ ᱥᱮ ᱠᱟᱴᱠᱚᱢ ᱦᱟᱞᱟᱝ ᱯᱮ ᱪᱟᱞᱟᱜ ᱜᱮᱭᱟ ᱥᱮ ᱵᱟᱝᱟ? ᱤᱭᱟᱹ ᱡᱟᱹᱯᱩᱫ ᱨᱮᱥᱮ ᱦᱟᱹᱠᱩ ᱦᱟᱞᱟᱝ ᱠᱚᱫᱚ ᱾
ᱦᱮᱸ ᱪᱟᱞᱟᱜ ᱜᱮᱭᱟᱞᱮ ᱨᱚᱠᱚᱡ ᱢᱟ ᱟᱞᱮᱭᱟᱜ ᱵᱟᱸᱫ ᱨᱮᱜᱮ ᱠᱚ ᱧᱟᱢᱚᱜ ᱜᱮ ᱠᱟᱛᱞᱟᱼᱼ ᱥᱟᱶᱛᱮ ᱜᱟᱰᱟ ᱨᱮᱦᱚᱸ ᱠᱚ ᱧᱟᱢᱚᱜ ᱜᱮᱭᱟ ᱾ ᱜᱟᱰᱟ ᱢᱟ ᱜᱟᱰᱟ ᱫᱟᱜ ᱯᱮᱨᱮᱡ ᱟᱠᱟᱱᱟ ᱵᱟᱱ ᱟᱠᱟᱱ ᱛᱟᱞᱮᱭᱟ ᱟᱨ ᱦᱟᱹᱠᱩ ᱠᱚᱦᱚᱸ ᱞᱮᱼᱼ ᱥᱟᱵ ᱮᱫ ᱠᱚ ᱜᱮᱭᱟ ᱜᱟᱰᱟ ᱨᱮ ᱟᱨ ᱩᱛᱩ ᱡᱚᱢ ᱦᱚᱸ ᱦᱳᱭᱳᱜᱼᱟ ᱥᱟᱶᱼᱼ ᱛᱮ ᱵᱮᱥᱤ ᱧᱚᱜ ᱞᱮ ᱧᱟᱢ ᱞᱮᱠᱚ ᱠᱷᱟᱱ ᱦᱟᱹᱠᱩ ᱠᱚᱦᱚᱸ ᱞᱮ ᱨᱚᱦᱚᱲ ᱠᱚ ᱜᱮᱭᱟ ᱩᱱᱠᱩ ᱠᱟᱹᱴᱤᱡ ᱦᱟᱹᱠᱩ᱾ ᱤᱪᱟᱹᱜ ᱦᱟᱹᱠᱩ ᱰᱟᱹᱲᱠᱟᱹ ᱦᱟᱹᱠᱩ ᱯᱩᱴᱷᱤ ᱦᱟᱹᱠᱩ ᱠᱚ ᱡᱟ ᱜᱮ ᱜᱟᱰᱟ ᱨᱮᱠᱚ ᱧᱟᱢᱚᱜ ᱟᱠᱚ ᱾
ᱟᱪᱪᱷᱟ ᱛᱚᱵᱮ ᱟᱹᱰᱤ ᱱᱟᱯᱟᱭ ᱦᱚᱸᱜᱼᱚᱭ ᱜᱟᱰᱟᱨᱮ ᱤᱪᱟᱹᱜ ᱦᱟᱹᱠᱩ ᱥᱮ ᱰᱟᱹᱲᱠᱟᱹ ᱦᱟᱹᱠᱩ ᱯᱮᱼᱼ ᱮᱸᱻ ᱟᱹᱜᱩ ᱠᱚ ᱜᱮᱭᱟ ᱚᱱᱟ ᱥᱟᱶᱛᱮ ᱛᱚᱵᱮ ᱠᱟᱴᱠᱚᱢ ᱠᱚᱫᱚ ᱯᱮ ᱧᱟᱢ ᱠᱚ ᱛᱟᱦᱮᱱᱟ ᱥᱮ ᱵᱟᱝᱼᱟ?
ᱦᱮᱸ ᱧᱟᱢᱚᱜ ᱜᱮᱭᱟ ᱠᱚ ᱦᱚᱸᱜᱼᱚᱭ ᱠᱷᱮᱛ ᱨᱮ ᱞᱮ ᱞᱚᱥᱚᱫ ᱟᱠᱟᱜᱼᱟ ᱦᱩᱲᱩ ᱠᱚᱞᱮ ᱨᱚᱦᱚᱭᱮᱫᱼᱟ ᱾ ᱟᱫᱚ ᱞᱟᱦᱟ ᱞᱮᱠᱟ ᱩᱱᱟᱹᱜ ᱫᱚ ᱵᱟᱠᱚ ᱧᱟᱢᱚᱜ ᱠᱟᱱᱟ ᱨᱚᱠᱚᱡ ᱜᱚᱸᱜᱷᱟ ᱠᱟᱴᱠᱚᱢ ᱦᱟᱹᱠᱩ ᱫᱚ ᱠᱚᱢ ᱟᱠᱟᱱᱟ ᱠᱚ ᱠᱟᱨᱚᱱᱼᱼ ᱟᱞᱮ ᱥᱮᱫ ᱫᱚᱢᱮ ᱥᱚᱵᱽᱡᱤ ᱠᱚ ᱞᱮ ᱨᱚᱦᱚᱭ ᱜᱮᱭᱟ ᱛᱚ ᱟᱞᱩ ᱠᱚ ᱵᱮᱸᱜᱟᱲ ᱠᱚ ᱟᱫᱚ ᱫᱚᱢᱮᱼᱼ ᱟᱨ ᱵᱤᱥ ᱠᱚᱞᱮ ᱮᱢᱟᱜ ᱠᱟᱱᱟ ᱾ ᱚᱱᱟ ᱦᱟᱥᱟ ᱵᱟᱹᱲᱤᱡᱚᱜ ᱠᱟᱱᱟ ᱟᱨ ᱩᱱᱟᱹᱜ ᱫᱚ ᱵᱟᱠᱚ ᱧᱟᱢᱚᱜ ᱠᱟᱱᱟ ᱞᱟᱦᱟᱛᱮ ᱞᱮᱠᱟ ᱨᱚᱠᱚᱡ ᱥᱮ ᱜᱚᱝᱜᱷᱟ ᱥᱮ ᱦᱟᱹᱠᱩ ᱼᱼ ᱥᱮ ᱠᱟᱴᱠᱚᱢ ᱠᱚᱢ ᱠᱟᱱᱟ ᱠᱚ ᱟᱞᱮ ᱥᱮᱫ ᱫᱚ ᱾ ᱟᱨ ᱟᱯᱮ ᱥᱮᱫ ᱫᱚ?
ᱦᱳᱭ ᱟᱞᱮ ᱥᱮᱫ ᱦᱚᱸ ᱢᱮᱱᱟᱜ ᱫᱚ ᱢᱮᱱᱟᱜ ᱟᱠᱟᱫ ᱠᱚ ᱜᱮᱭᱟ ᱡᱟᱹᱥᱛᱤ ᱜᱮ ᱾ ᱩᱱᱠᱩ ᱠᱟᱴᱠᱚᱢ ᱠᱚ ᱥᱮ ᱩᱱᱠᱩ ᱫᱚᱼᱼ ᱧᱮᱞ ᱫᱚᱠᱚ ᱧᱮᱞᱚᱜ ᱠᱟᱱ ᱜᱮᱭᱟ ᱚᱱᱟ ᱥᱟᱶᱛᱮᱼᱼ ᱟᱢᱫᱟ ᱠᱤᱪᱷᱩ ᱜᱮᱠᱚ ᱧᱮᱞᱚᱜ ᱫᱚ ᱠᱚ ᱧᱮᱞᱚᱜ ᱠᱟᱱ ᱜᱮᱭᱟ, ᱛᱚᱵᱮ ᱦᱚᱸᱜᱼᱚᱭ ᱟᱯᱮ ᱥᱮᱫ ᱫᱚ ᱱᱚᱣᱟ ᱠᱟᱴᱠᱚᱢ ᱠᱚᱫᱚ ᱯᱮ ᱨᱟᱯᱟᱜᱼᱼ ᱠᱚ ᱛᱟᱦᱮᱱ ᱜᱮᱭᱟ ᱥᱮ ᱵᱟᱝ? ᱠᱟᱴᱠᱚᱢ ᱨᱟᱯᱟᱜ ᱠᱟ ᱠᱟᱛᱮᱫ ᱦᱚᱸᱜᱼᱚᱝᱠᱟ ᱼᱼ ᱜᱩᱲᱜᱩ ᱫᱷᱤᱨᱤ ᱨᱮ ᱨᱤᱫ ᱠᱟᱛᱮᱜ ᱚᱱᱟ ᱥᱟᱶᱛᱮ ᱵᱮᱨᱮᱞ ᱢᱟᱹᱨᱤᱪ ᱥᱮ ᱨᱟᱯᱟᱜ ᱢᱟᱹᱨᱤᱪ ᱠᱩᱼᱼ ᱟᱫᱟ ᱠᱩ ᱥᱮ ᱨᱚᱥᱩᱱ ᱠᱩ ᱮᱢ ᱠᱟᱛᱮᱜ ᱡᱟᱦᱟᱸ ᱫᱚ ᱵᱟᱴᱟ ᱚᱱᱟ ᱯᱮ ᱡᱚᱢ ᱛᱟᱦᱮᱱ ᱜᱮᱭᱟ ᱥᱮ ᱵᱟᱝᱼᱟ ᱾
ᱡᱚᱢ ᱠᱚ ᱛᱟᱦᱮᱸᱜ ᱜᱮᱞᱮ ᱟᱨ ᱠᱟᱴᱠᱚᱢ ᱫᱚ ᱨᱤᱫ ᱠᱟᱛᱮ ᱦᱚᱸ ᱨᱟᱯᱟᱜ ᱠᱟᱛᱮ ᱦᱚᱸ ᱵᱩᱞᱩᱝ ᱢᱟᱹᱨᱤᱪ ᱼᱼ ᱥᱟᱶᱛᱮ ᱨᱟᱹᱥᱩᱱ ᱠᱚ ᱡᱤᱨᱟᱹ ᱠᱩ ᱮᱢ ᱠᱟᱛᱮ ᱡᱚᱡᱚ ᱠᱚ ᱮᱢ ᱠᱟᱛᱮᱜ ᱞᱮ ᱨᱤᱫ ᱠᱚ ᱜᱮᱭᱟ ᱾ ᱟᱨ ᱠᱟᱴᱠᱚᱢ ᱫᱚ ᱩᱛᱩ ᱦᱚᱸ ᱞᱮ ᱩᱛᱩ ᱠᱚ ᱜᱮᱭᱟ ᱟᱞᱮ ᱫᱚ ᱾
ᱟᱪᱪᱷᱟ ᱛᱚᱵᱮ ᱟᱹᱰᱤ ᱱᱟᱯᱟᱭ ᱱᱚᱜᱼᱚᱭ ᱱᱚᱜᱼᱚᱭ ᱱᱚᱝᱠᱟ ᱠᱟᱛᱮ ᱯᱮᱼᱼ ᱟᱯᱮ ᱦᱚᱸ ᱯᱮ ᱡᱚᱢ ᱫᱚ ᱯᱮ ᱡᱚᱢ ᱜᱮᱭᱟ ᱦᱮᱸ ᱥᱮ ᱛᱚᱵᱮ ᱦᱚᱸᱜᱼᱚᱭ ᱨᱚᱠᱚᱡ ᱦᱮᱸ ᱥᱮ ᱼᱼ ᱨᱚᱠᱚᱡ ᱥᱮ ᱦᱚᱸ ᱩᱱᱠᱩ ᱰᱟᱹᱲᱠᱟᱹ ᱦᱟᱹᱠᱩ ᱯᱩᱴᱷᱤ ᱦᱟᱹᱠᱩ ᱠᱩ ᱼᱼ ᱱᱤᱭᱟᱹ ᱫᱟᱜ ᱡᱟᱹᱯᱩᱫ ᱨᱮ ᱡᱟᱹᱥᱛᱤ ᱠᱚ ᱧᱟᱢᱚᱜᱼᱟ ᱱᱤᱭᱟᱹ ᱡᱟᱹᱯᱩᱫ ᱨᱮ ᱦᱮᱸ ᱥᱮ ᱾ ᱟᱫᱚ ᱦᱚᱜᱼᱚᱝᱠᱟ ᱨᱚᱠᱚᱡ ᱯᱤᱴᱷᱟᱹ ᱥᱮ ᱼᱼ ᱦᱟᱹᱠᱩ ᱯᱤᱴᱷᱟᱹ ᱠᱚᱫᱚ ᱯᱮ ᱡᱚᱢ ᱵᱟᱲᱟᱭ ᱜᱮᱭᱟ ᱥᱮ ᱵᱟᱝ? ᱡᱟᱦᱟᱸ ᱫᱚ ᱨᱚᱠᱚᱡ ᱦᱚᱞᱚᱝ ᱨᱮ ᱢᱮᱥᱟ ᱠᱟᱛᱮ ᱚᱝᱠᱟ ᱼᱼ ᱢᱟᱲᱟᱝ ᱛᱮ ᱫᱚ ᱨᱚᱠᱚᱡ ᱥᱮ ᱦᱟᱹᱠᱩ ᱵᱮᱥ ᱴᱷᱤᱠ ᱥᱩᱱᱩᱢ ᱨᱮ ᱼᱼ ᱟᱨ ᱥᱟᱶᱛᱮ ᱢᱚᱥᱞᱟ ᱠᱚ ᱟᱛᱮᱫ ᱵᱷᱟᱹᱡᱤ ᱠᱟᱛᱮᱫ ᱵᱮᱥ ᱴᱷᱤᱠ ᱼᱼ ᱢᱚᱥᱞᱟ ᱠᱚ ᱮᱢ ᱠᱟᱛᱮᱜ ᱚᱱᱟ ᱥᱟᱶᱛᱮ ᱼᱼ ᱦᱟᱹᱠᱩ ᱦᱚᱸ ᱚᱱᱠᱟ ᱜᱮ ᱟᱫᱚ ᱥᱤᱯᱤ ᱠᱟᱛᱮᱫ ᱦᱚᱞᱚᱝ ᱥᱟᱶᱛᱮ ᱥᱤᱯᱤ ᱢᱮᱥᱟᱞ ᱠᱟᱛᱮᱫ ᱼᱼ ᱮᱸᱻ ᱡᱟᱦᱟᱸ ᱫᱚ ᱩᱛᱩᱣ ᱠᱟᱜ ᱛᱟᱦᱮᱱ ᱚᱱᱟ ᱥᱤᱯᱤ ᱢᱮᱥᱟᱞ ᱠᱟᱛᱮ ᱯᱟᱛᱼᱼ ᱨᱮ ᱯᱟᱛᱲᱟ ᱯᱤᱴᱷᱟᱹ ᱞᱮᱠᱟ ᱛᱮᱭᱟᱨ ᱠᱟᱛᱮᱫ ᱡᱚᱢ, ᱚᱱᱟ ᱫᱚ ᱦᱚᱸᱜᱼᱚᱭ ᱡᱟᱹᱯᱩᱫ ᱨᱮᱫᱚ ᱚᱱᱠᱟ ᱯᱮ ᱡᱚᱢ ᱜᱮᱭᱟ ᱥᱮ ᱵᱟᱝᱟ?
ᱦᱮᱸ ᱡᱚᱢ ᱫᱚᱞᱮ ᱡᱚᱢ ᱜᱮᱭᱟ ᱢᱮᱱᱠᱷᱟᱱ ᱩᱱᱟᱹᱜ ᱫᱚ ᱵᱟᱝ ᱠᱷᱩᱵ ᱠᱚᱢ ᱜᱮ ᱨᱚᱠᱚᱡ ᱫᱚ ᱵᱮᱥᱤᱨ ᱵᱷᱟᱜᱽ ᱞᱮ ᱼᱼ ᱩᱛᱩ ᱠᱚ ᱜᱮᱭᱟ ᱥᱚᱵᱽᱡᱤ ᱟᱛᱮᱜ ᱠᱷᱟᱰᱟ ᱟᱹᱞᱩ ᱵᱤᱞᱟᱹᱛᱤ ᱵᱮᱸᱜᱟᱲ ᱠᱚ ᱾ ᱟᱨ ᱡᱟᱦᱟᱸ ᱦᱟᱠᱩᱢ ᱞᱟᱹᱭ ᱠᱮᱫ ᱠᱚ ᱠᱟᱹᱴᱤᱡ ᱦᱟᱠᱩ ᱩᱝᱠᱩ ᱦᱚᱸ ᱟᱸᱡᱮᱫ ᱟᱸᱡᱮᱫ ᱡᱚᱡᱚ ᱥᱟᱞᱟᱜ ᱠᱷᱟᱡ ᱩᱞ ᱥᱟᱞᱟᱜ ᱞᱮ ᱩᱛᱩ ᱠᱚᱣᱟ᱾ ᱨᱚᱦᱚᱲ ᱩᱞ ᱟᱢᱥᱤ ᱥᱟᱞᱟᱜ ᱩᱝᱠᱩ ᱜᱮᱞᱮ ᱩᱛᱩ ᱠᱚᱜᱮᱭᱟ ᱟᱨ ᱯᱤᱴᱷᱟᱹ ᱢᱟ ᱵᱟᱞᱮ ᱯᱤᱴᱷᱟᱹᱣ ᱠᱟᱫ ᱠᱚᱣᱟ ᱢᱮᱱᱠᱷᱟᱱ ᱟᱸᱡᱚᱢ ᱟᱠᱟᱜ-ᱟᱹᱧ ᱡᱮ ᱠᱟᱹᱴᱤᱡ ᱦᱟᱹᱠᱩ ᱠᱚ ᱯᱤᱴᱷᱟᱹ ᱠᱚᱜᱮᱭᱟ ᱜᱟᱞᱟᱭ ᱦᱟᱹᱠᱩ ᱥᱮ ᱯᱩᱴᱷᱤ ᱦᱟᱹᱠᱩ ᱠᱚ ᱠᱟᱹᱴᱤᱡ ᱠᱚ ᱫᱟᱹᱲ ᱦᱟᱹᱠᱩ ᱠᱚ ᱟᱨ ᱡᱚᱢ ᱫᱚ ᱵᱟᱹᱧ ᱡᱚᱢ ᱠᱟᱫ ᱠᱚᱣᱟ᱾ ᱠᱚ
ᱟᱪᱪᱷᱟ ᱛᱚᱵᱮ ᱟᱹᱰᱤ ᱱᱟᱯᱟᱭ ᱦᱚᱸᱜᱼᱚᱭ ᱟᱢ ᱟᱸᱡᱚᱢ ᱫᱚᱢ ᱟᱸᱡᱚᱢ ᱠᱟᱜᱼᱟ ᱡᱮ ᱮᱸ ᱱᱩᱠᱩ ᱠᱚᱦᱚᱸ ᱠᱚ ᱡᱚᱢ ᱫᱚᱠᱚ ᱡᱚᱢ ᱠᱚᱣᱟ ᱠᱤᱱᱛᱩ ᱮᱸᱻ ᱵᱟᱢᱯᱮ ᱡᱚᱢ ᱵᱟᱲᱟ ᱠᱟᱜ ᱠᱚᱣᱟ ᱦᱮᱸᱥᱮ ᱛᱚᱵᱮ ᱦᱚᱸᱜᱼᱚᱭ ᱦᱚᱸᱜ-ᱚᱭ ᱦᱚᱸᱜ-ᱚᱝᱠᱟ ᱜᱮ ᱠᱤᱪᱷᱩ ᱮᱸᱻ ᱚᱠᱟ ᱚᱠᱟ ᱵᱷᱤᱱᱟᱹ ᱵᱷᱤᱱᱟᱹ ᱴᱚᱴᱷᱟ ᱨᱮᱭᱟᱜ ᱡᱟᱦᱟᱱᱟᱜ ᱡᱚᱢᱟᱜ ᱠᱚ ᱢᱮᱱᱟᱜ ᱟᱠᱟᱫᱟ᱾ ᱚᱱᱟ ᱠᱚᱫᱚ ᱡᱚᱢ ᱞᱟᱹᱠᱛᱤ ᱠᱟᱱ ᱜᱮᱭᱟ ᱦᱮᱸ ᱥᱮ ᱟᱨ ᱡᱚᱢ ᱞᱟᱹᱠᱛᱤ ᱡᱟᱦᱟᱸ ᱴᱚᱴᱷᱟ ᱨᱮᱜᱮᱢ ᱪᱟᱞᱟᱜᱼᱟ ᱚᱱᱟ ᱴᱚᱴᱷᱟ ᱨᱮᱫᱚ ᱚᱱᱟ ᱴᱚᱴᱷᱟ ᱨᱮᱱᱟᱜ ᱡᱚᱢᱟᱜ ᱠᱚᱫᱚ ᱮᱸᱻ ᱡᱚᱢ ᱫᱚ ᱞᱟᱹᱠᱛᱤ ᱠᱟᱱ ᱜᱮᱭᱟ ᱪᱮᱫᱟᱜ ᱥᱮ ᱟᱵᱚ ᱢᱟ ᱴᱚᱴᱷᱟ ᱵᱷᱤᱛᱛᱤᱠ ᱵᱷᱤᱱᱟᱹ ᱵᱷᱤᱱᱟᱹ ᱡᱟᱭᱜᱟ ᱨᱮᱱ ᱢᱟᱹᱱᱢᱤ ᱠᱟᱱᱟ ᱵᱚᱱ ᱦᱮᱸᱥᱮ᱾ ᱟᱨ ᱵᱷᱤᱱᱟᱹ ᱵᱷᱤᱱᱟᱹ ᱚᱱᱛᱮᱱᱟᱜ ᱯᱤᱴ ᱯᱤᱴᱷᱟᱹ ᱞᱟᱴᱷᱟ ᱠᱚ ᱥᱮᱮ ᱚᱱᱟ ᱯᱤᱴᱷᱟᱹ ᱞᱟᱴᱷᱟ ᱠᱚ ᱡᱚᱢ ᱞᱟᱹᱠᱛᱤ ᱠᱟᱱᱟ ᱥᱮ ᱡᱟᱦᱟᱸ ᱥᱮᱫ ᱜᱮᱵᱚᱱ ᱪᱟᱞᱟᱜᱼᱟ ᱫᱟᱬᱟᱱ ᱵᱚᱱ ᱪᱟᱞᱟᱜᱼᱟ ᱚᱱᱟ ᱫᱟᱬᱟᱱ ᱪᱟᱞᱟᱣ ᱚᱠᱛᱚ ᱚᱱᱟ ᱠᱚ ᱚᱱᱛᱮᱱᱟᱜ ᱯᱤᱴᱷᱟᱹ ᱞᱟᱴᱷᱟ ᱠᱚᱫᱚ ᱡᱚᱢ ᱞᱟᱹᱠᱛᱤ ᱠᱟᱱᱟ ᱟᱢ ᱫᱚ ᱪᱮᱫ ᱮᱢ ᱢᱚᱱᱮᱭᱟ ᱛᱚᱵᱮ?
ᱦᱮᱸ ᱡᱚᱢ ᱢᱟ ᱞᱟᱹᱠᱛᱤ ᱠᱟᱱ ᱜᱮᱭᱟ ᱟᱨ ᱚᱠᱟ ᱫᱤᱥᱚᱢ ᱥᱮᱡ ᱚᱠᱟᱞᱮᱠᱟ ᱚᱱᱛᱮᱱᱟᱜ ᱮᱱᱮᱡ ᱥᱮᱨᱮᱧ ᱥᱮ ᱠᱟᱞᱪᱟᱨ ᱦᱚᱸ ᱟᱨ ᱩᱝᱠᱩ ᱥᱮ ᱚᱠᱟ ᱞᱮᱠᱟ ᱠᱚ ᱛᱮᱭᱟᱨᱟ ᱚᱠᱟ ᱞᱮᱠᱟ ᱠᱚ ᱵᱮᱱᱟᱣᱟ ᱛᱚᱵᱮ ᱛᱚᱢ ᱵᱩᱡᱟ ᱡᱮ ᱱᱚᱣᱟ ᱫᱤᱥᱚᱢ ᱨᱮ ᱟᱭᱢᱟ ᱫᱤᱥᱚᱢ ᱟᱭᱢᱟ ᱞᱮᱠᱟᱱᱟᱜ ᱤᱥᱤᱱ ᱵᱟᱥᱟᱝ ᱠᱟᱛᱮ ᱵᱚᱱ ᱡᱚᱢᱟ ᱚᱱᱟ ᱠᱚ ᱵᱩᱡᱷᱟᱹᱣ ᱧᱟᱢᱚᱜᱼᱟ ᱥᱮ ᱥᱮᱬᱟ ᱧᱟᱢ ᱞᱟᱹᱜᱤᱫᱚᱜ-ᱟᱵᱚᱱ ᱱᱚᱛᱮ ᱫᱚ ᱚᱱᱠᱟ ᱥᱮ ᱱᱚᱝᱠᱟ᱾ ᱦᱳᱭ
ᱦᱳᱭ ᱦᱮᱸ ᱱᱚᱝᱠᱟᱜᱮ ᱟᱵᱚ ᱫᱚ ᱢᱟᱱᱮ ᱢᱟᱹᱱᱢᱤ ᱫᱚ ᱦᱚᱸᱜᱼᱚᱝᱠᱟ ᱜᱮ ᱮᱸᱻ ᱟᱵᱚ ᱫᱚ ᱞᱟᱹᱠᱛᱤ ᱠᱟᱱ ᱛᱟᱵᱚᱱᱟ ᱡᱮ ᱚᱝᱠᱟᱜᱮ ᱮᱸᱻ ᱡᱚᱢ ᱨᱮᱭᱟᱜ ᱯᱤᱴᱷᱟᱹ ᱞᱟᱴᱷᱟ ᱠᱚ ᱦᱮᱸᱥᱮ ᱛᱚ ᱚᱱᱟ ᱥᱟᱶ ᱛᱮ ᱟᱹᱰᱤ ᱡᱟᱭᱜᱟ ᱨᱮ ᱡᱟᱹᱥᱛᱤ ᱜᱮ ᱧᱮᱞᱚᱜᱼᱟ ᱡᱮ ᱡᱟᱦᱟᱸ ᱨᱮᱵᱚᱱ ᱪᱟᱞᱟᱜᱼᱟ ᱚᱱᱛᱮᱱᱟᱜ ᱫᱚ ᱠᱟᱹᱴᱤᱡ ᱚᱸ ᱵᱟᱵᱚᱱ ᱯᱤᱛᱤᱭᱟᱹᱜᱼᱟ ᱡᱮ ᱦᱮᱸ ᱦᱚᱸᱜᱼᱚᱝᱠᱟ ᱩᱱ ᱚᱱᱛᱮ ᱦᱚᱸᱠᱚ ᱡᱚᱢ ᱫᱟᱲᱮᱭᱟᱜᱼᱟ ᱢᱮᱱᱛᱮ ᱦᱮᱸ ᱡᱮ ᱚᱝᱠᱟ ᱦᱚᱸ ᱡᱚᱢ ᱜᱮᱭᱟ ᱠᱚ ᱢᱮᱱᱛᱮ ᱵᱟᱵᱚᱱ ᱯᱤᱛᱭᱟᱹᱜ ᱛᱟᱦᱮᱱᱟ ᱡᱮᱢᱚᱱ ᱟᱞᱮ ᱥᱮᱫ ᱦᱚᱸᱜᱼᱚ ᱱᱟ ᱠᱚ ᱮᱸᱻ ᱡᱮᱢᱚᱱ ᱯᱟᱛᱲᱟ ᱯᱤᱴᱷᱟᱹ ᱯᱨᱟᱭ ᱦᱚᱲ ᱜᱮ ᱵᱟᱠᱚ ᱵᱟᱰᱟᱭᱟ ᱡᱮ ᱡᱟᱦᱟᱸ ᱫᱚ ᱵᱟᱸᱫᱷᱟ ᱠᱚᱯᱤ ᱥᱮ ᱯᱷᱩᱞ ᱠᱚᱯᱤ ᱯᱤ ᱥᱮ ᱟᱹᱞᱩ ᱢᱚᱴᱚᱨ ᱦᱮᱸᱥᱮ ᱥᱮ ᱢᱟᱞᱦᱟᱱ ᱠᱚᱨᱮᱱᱟᱜ ᱦᱚᱸ ᱯᱟᱛᱲᱟ ᱯᱤᱴᱷᱟᱹ ᱦᱚᱸ ᱜᱟᱱᱚᱜ ᱜᱮᱭᱟ᱾ ᱢᱟᱱᱮ ᱥᱚᱵᱽᱡᱤ ᱯᱟᱛᱤ ᱠᱚᱨᱮ ᱦᱚᱸ ᱠᱤᱪᱷᱩ ᱠᱤᱪᱷᱩ ᱢᱮᱱᱟᱜ ᱟᱠᱟ ᱠᱟᱫᱟ ᱡᱮᱦᱮᱛᱩ ᱵᱷᱟᱹᱡᱤ ᱠᱟᱛᱮᱫ ᱯᱟᱛᱲᱟ ᱯᱤᱴᱷᱟᱹ ᱢᱮᱥᱟᱜ ᱠᱷᱟᱡ ᱮ ᱯᱟᱛᱲᱟ ᱯᱤᱴᱷᱟᱹ ᱜᱟᱱᱚᱜᱼᱟ᱾ ᱦᱮᱸᱥᱮ ᱛᱚ, ᱦᱚᱸᱜᱼᱚᱝᱠᱟᱱᱟᱜ ᱠᱟᱛᱷᱟ ᱠᱚᱫᱚ ᱯᱮ ᱟᱸᱧᱚᱢ ᱵᱟᱲᱟᱣ ᱠᱟᱜᱼᱟ ᱥᱮ ᱵᱟᱝ?
ᱦᱮᱸ ᱟᱞᱮ ᱥᱮᱫ ᱫᱚᱞᱮ ᱯᱤᱴᱷᱟᱹᱭ ᱜᱮᱭᱟ ᱯᱤᱴᱷᱟᱹ ᱫᱚ᱾ ᱦᱮᱸ ᱦᱮᱸ ᱡᱚᱢ ᱜᱮᱭᱟ ᱠᱚ ᱠᱚᱯᱤ ᱡᱟᱦᱟᱸ ᱵᱟᱸᱫᱷᱟ ᱠᱚᱯᱤ ᱨᱮᱱᱟᱜ ᱯᱤᱴᱷᱟᱹᱭ ᱜᱮᱭᱟ ᱛᱟᱯᱚᱨᱮ ᱯᱷᱩᱞ ᱠᱩᱯᱤ ᱨᱮᱱᱟᱜ ᱦᱚᱸ ᱯᱤᱴᱷᱟᱹ ᱫᱚ ᱦᱩᱭ ᱠᱟᱱᱟ ᱡᱚᱢ ᱦᱩᱭ ᱠᱟᱱ ᱜᱮᱭᱟ᱾ ᱟᱞᱮ ᱫᱚ ᱢᱮᱱᱠᱷᱟᱡ ᱚᱱᱟ ᱫᱚ ᱤᱭᱟᱹ ᱨᱮ ᱛᱚᱢ ᱯᱟᱛᱲᱟ ᱯᱤᱴᱷᱟᱹ ᱫᱚ ᱵᱟᱞᱮ ᱯᱤᱴᱷᱟᱹ ᱟᱠᱟᱟᱜᱼᱟ ᱛᱟᱣᱟ ᱨᱮᱜᱮᱞᱮ ᱯᱤᱴᱷᱟᱹᱣ ᱠᱟᱜᱼᱟ᱾ ᱚᱱᱟᱜᱮ
ᱟᱪᱪᱷᱟ ᱛᱚᱵᱮ ᱟᱹᱰᱤ ᱪᱚᱨᱚᱠ ᱦᱚᱸᱜᱼᱚᱭ ᱟᱯᱮ ᱦᱚᱸᱜ-ᱚᱝᱠᱟ ᱯᱤᱴᱷᱟᱹ ᱯᱮ ᱡᱚᱢ ᱜᱮᱭᱟᱯᱮ ᱥᱮ ᱯᱤᱴᱷᱟᱹ ᱞᱟᱴᱷᱟ ᱠᱚᱯᱮ ᱡᱚᱢ ᱜᱮᱭᱟ ᱱᱚᱣᱟ ᱫᱚ ᱞᱟᱹᱠᱛᱤ ᱠᱟᱱ ᱛᱟᱵᱚᱱᱟ ᱟᱵᱚ ᱢᱟᱹᱱᱢᱤ ᱠᱟᱱᱟ ᱵᱚᱱ ᱥᱮ ᱦᱟᱸᱰᱮ ᱱᱟᱰᱮ ᱴᱚᱴᱷᱟ ᱨᱮᱭᱟᱜ ᱚᱱᱟ ᱠᱚ ᱡᱚᱢ ᱞᱟᱹᱠᱛᱤ ᱠᱟᱱᱟ ᱦᱮᱸᱥᱮ
ᱦᱮᱸ ᱦᱮᱸ
ᱛᱚᱵᱮ ᱦᱚᱜᱼᱚᱭ ᱟᱯᱮ ᱟᱢᱫᱟ ᱡᱟᱭᱜᱟ ᱨᱮ ᱧᱮᱞᱚᱜᱼᱟ ᱡᱮ ᱟᱹᱰᱤ ᱞᱮᱠᱟᱱ ᱢᱟᱹᱱᱢᱤ ᱢᱮᱱᱟᱜ ᱟᱠᱟᱜ ᱠᱚᱣᱟ ᱦᱮᱸᱥᱮ ᱛᱮᱱᱟᱜ ᱨᱚᱲ ᱠᱚ ᱠᱟᱹᱴᱤᱡ ᱵᱷᱤᱱᱟᱹ ᱵᱷᱤᱱᱟᱹ ᱦᱩᱭ ᱫᱟᱲᱮᱭᱟᱜᱼᱟ ᱛᱚ ᱦᱚᱜᱼ ᱱᱚᱝᱠᱟ ᱠᱤ ᱦᱩᱭ ᱠᱟᱱᱟ ᱡᱮ ᱦᱮᱸ ᱮᱴᱟᱜ ᱴᱚᱴᱷᱟ ᱨᱮᱱ ᱥᱟᱱᱛᱟᱲ ᱠᱟᱱᱟᱭ ᱠᱟᱹᱴᱤᱡ ᱡᱟᱦᱟᱸ ᱛᱤᱱᱟᱹᱜ ᱟᱲᱟᱝ ᱦᱚᱸ ᱥᱮ ᱡᱟᱦᱟᱱᱟᱜ ᱟᱹᱲᱟᱹ ᱦᱚᱸ ᱠᱟᱹᱴᱤᱡ ᱵᱷᱤᱱᱟᱹ ᱧᱚᱜᱼ ᱮ ᱨᱚᱲ ᱟᱠᱟᱟᱜᱼᱟ ᱟᱨ ᱵᱟᱝ ᱵᱩᱡᱽ ᱫᱟᱲᱮᱠᱟᱟᱜᱼᱟ ᱚᱱᱠᱟ ᱦᱚᱸ ᱦᱩᱭ ᱵᱟᱲᱟᱣᱠ ᱥᱮ ᱵᱟᱝᱟ
ᱦᱮᱸ ᱦᱩᱭ ᱠᱟᱱ ᱜᱮᱭᱟ ᱡᱮᱢᱚᱱ ᱤᱛᱩᱱ ᱟᱥᱲᱟ ᱨᱮ ᱚᱞᱚᱜ ᱥᱩᱢᱚᱭ ᱟᱨ ᱡᱟᱦᱟᱸ ᱥᱟᱹᱜᱤᱧ ᱦᱳᱥᱴᱮᱞ ᱥᱮ ᱵᱟᱡᱟᱨ ᱠᱚᱨᱮᱜ ᱪᱟᱞᱟᱣ ᱦᱩᱭᱠ ᱟᱸᱡᱚᱢ ᱟᱠᱟᱱ ᱜᱮᱭᱟ ᱨᱚᱲ ᱜᱮᱭᱟ ᱠᱚ ᱟᱞᱟᱫᱟ ᱜᱮ ᱟᱞᱮ ᱡᱮᱢᱚᱱ ᱞᱮ ᱞᱟᱹᱭᱟ ᱛᱩᱯᱩᱱ ᱥᱮ ᱩᱱᱠᱩ ᱫᱚᱠᱚ ᱞᱟᱹᱭᱟ ᱯᱟᱭᱨᱟᱜ ᱟᱨ ᱟᱨ ᱡᱟᱦᱟᱸ ᱫᱚ ᱦᱩᱭᱩᱜ ᱠᱟᱱᱟ ᱟᱞᱮ ᱫᱚᱞᱮ ᱞᱟᱹᱭᱟ ᱡᱟᱦᱟᱸ ᱛᱷᱟᱹᱨᱤ ᱵᱟᱹᱴᱤ ᱴᱟᱹᱴᱭᱟᱹ ᱟᱨ ᱩᱱᱠᱩ ᱫᱚᱠᱚ ᱞᱟᱹᱭᱟ ᱛᱷᱟᱹᱨᱤ ᱠᱚ ᱞᱟᱹᱭ ᱨᱮᱦᱚᱸ ᱟᱹᱴᱤᱭᱟᱹ ᱫᱚ ᱵᱟᱠᱚ ᱵᱩᱡᱷᱟᱹᱣᱟ ᱵᱟᱹᱴᱤ ᱦᱚᱯᱚᱱ ᱠᱚ ᱢᱟᱹᱞᱤᱠ ᱠᱚ ᱚᱱᱠᱟ ᱠᱚ ᱵᱩᱡᱷᱟᱹᱣ ᱜᱮᱭᱟ ᱟᱹᱰᱤ ᱡᱷᱚᱨ ᱟᱫᱚ ᱨᱚᱲᱢᱟ ᱥᱮᱬᱟ ᱦᱩᱭᱩᱜ ᱠᱟᱱ ᱜᱮᱭᱟ ᱩᱱᱠᱩ ᱥᱮ ᱪᱮᱫ ᱞᱮᱠᱟ ᱟᱞᱮ ᱥᱮᱫ ᱪᱮᱫ ᱞᱮᱠᱟ ᱚᱱᱟ ᱫᱟᱨᱟᱭ ᱛᱮᱜᱮ ᱵᱟᱲᱟᱭ ᱧᱟᱢᱚᱜ ᱠᱟᱱᱟ ᱡᱮ
ᱴᱟᱭᱤᱢ ᱫᱚ ᱚᱠᱟ ᱚᱠᱟ ᱴᱟᱭᱤᱢ ᱫᱚ ᱚᱱᱠᱟ ᱦᱩᱭ ᱵᱟᱲᱟ ᱟᱠᱟᱱᱟ ᱡᱚᱠᱷᱚᱱ ᱡᱟᱦᱟᱸ ᱥᱮᱡ ᱤᱧ ᱪᱟᱞᱟᱣ ᱟᱠ ᱦᱮᱸᱥᱮ ᱠᱟᱹᱢᱤ ᱡᱚᱝ ᱦᱚᱲ ᱠᱟᱹᱴᱤᱡ ᱵᱟᱭᱨᱮ ᱥᱮᱫ ᱠᱟᱹᱢᱤ ᱪᱟᱞᱟᱣ ᱦᱩᱭᱩᱜ ᱜᱮᱭᱟ ᱦᱟᱸᱰᱮ ᱱᱟᱰᱮ ᱴᱚᱴᱷᱟ ᱨᱮᱱ ᱜᱤᱫᱽᱨᱟᱹ ᱠᱚ ᱠᱟᱹᱢᱤ ᱞᱟᱹᱜᱤᱫ ᱠᱚ ᱦᱤᱡᱩᱜ ᱜᱮᱭᱟ ᱚᱱᱠᱟ ᱜᱮ ᱦᱩᱭ ᱠᱟᱱᱟ ᱢᱤᱫ ᱪᱷᱚᱴ ᱤᱧ ᱠᱚ ᱢᱤᱛᱟᱹᱧ ᱠᱟᱱᱟ ᱡᱮ ᱪᱚᱞᱚ ᱵᱚᱱ ᱛᱩᱯᱩᱱᱟ ᱟᱫᱚ ᱟᱞᱮ ᱥᱮᱫ ᱫᱚ ᱛᱩᱯᱩᱱ ᱠᱟᱛᱷᱟ ᱫᱚ ᱵᱟᱠᱚ ᱵᱮᱵᱚᱦᱟᱨ ᱜᱮᱭᱟ ᱟᱞᱮ ᱥᱮᱫ ᱫᱚᱠᱚ ᱢᱮᱱ ᱜᱮᱭᱟ ᱡᱮ ᱮ ᱪᱚᱞᱚ ᱵᱚᱱ ᱰᱟᱹᱵᱽᱨᱟᱹ ᱦᱤᱡᱩᱜᱼᱟ ᱦᱮᱸᱥ ᱦᱮᱸ ᱟᱫᱚ ᱰᱟᱹᱵᱽᱨᱟᱹ ᱠᱟᱛᱷᱟ ᱟᱫᱚ ᱛᱩᱯᱩᱱ ᱠᱟᱛᱷᱟ ᱫᱚ ᱵᱟᱹᱧ ᱵᱩᱡᱮᱫ ᱠᱟᱱᱟ ᱟᱞᱮ ᱥᱮᱫ ᱢᱟ ᱰᱟᱹᱵᱽᱨᱟᱹ ᱠᱟᱛᱷᱟ ᱠᱚ ᱞᱟᱹᱭᱟ ᱟᱨ ᱚᱱᱟ ᱥᱟᱶᱛᱮ ᱠᱤᱪᱷᱩ ᱡᱟᱭᱜᱟ ᱨᱮ ᱱᱚᱜᱼᱚᱭ ᱴᱟᱹᱴᱤᱭᱟᱹᱟᱹ ᱠᱚ ᱥᱮ ᱵᱟᱹᱴᱤ ᱠᱚᱫᱚ ᱠᱚ ᱞᱟᱹᱭᱟ ᱟᱫᱚ ᱢᱤᱫ ᱚᱠᱛᱚ ᱫᱚᱠᱚ ᱢᱤᱛᱟᱹᱧ ᱠᱟᱱ ᱛᱟᱦᱮᱸᱱᱟ ᱛᱟᱦᱮᱱᱟ ᱡᱮ ᱦᱚᱸᱜᱼᱚᱭ ᱱᱤᱭᱟᱹ ᱫᱚ ᱜᱤᱛᱤᱞ ᱜᱤᱛᱤᱞᱟᱜ ᱢᱮ ᱱᱤᱭᱟᱹ ᱛᱷᱟᱹᱨᱤ ᱫᱚ ᱜᱤᱛᱤᱞᱟᱜ ᱢᱮ ᱟᱫᱚ ᱵᱟᱹᱧ ᱵᱩᱡ ᱫᱟᱲᱮᱭᱟᱫᱟ ᱡᱮ ᱱᱚᱣᱟ ᱛᱷᱟᱹᱨᱤ ᱨᱮ ᱫᱟᱠᱟᱧ ᱡᱚᱢᱟ ᱟᱨᱚ ᱠᱚ ᱢᱤᱛᱟᱹᱧ ᱠᱟᱱᱟ ᱠᱟᱹᱴᱤᱡ ᱜᱤᱛᱤᱞᱟᱜ ᱢᱮ ᱛᱚ ᱜᱤᱛᱤᱞ ᱞᱮᱠᱷᱟᱡ ᱫᱚ ᱪᱤᱠᱟᱹᱛᱮᱧ ᱜᱤᱛᱤᱞ ᱟᱛᱮᱫ ᱫᱚ ᱫᱟᱠᱟ ᱫᱚ ᱪᱤᱠᱟᱹᱛᱤᱧ ᱡᱚᱢᱟ ᱛᱷᱟᱹᱨᱤ ᱨᱤᱧ ᱜᱤᱛᱤᱡ ᱞᱮᱜ ᱠᱷᱟᱱᱡ ᱱᱚᱣᱟ ᱢᱟ ᱟᱵᱩᱜ ᱞᱟᱜᱟᱜᱼᱟ ᱟᱫᱚ ᱮ ᱚᱱᱠ ᱜᱮ ᱠᱤᱪᱷᱩ ᱮᱴᱟᱜ ᱮᱴᱟᱜ ᱴᱚᱴᱷᱟ ᱴᱚᱴᱷᱟ ᱨᱮ ᱦᱚᱲ ᱠᱚ ᱞᱟᱹᱭᱟ ᱢᱤᱛᱟᱹᱧ ᱠᱟᱱᱟ ᱠᱚ ᱜᱤᱛᱤᱞᱟᱜ ᱢᱮ ᱟᱫᱚ ᱜᱤᱛᱤᱞ ᱫᱚ ᱚᱠᱟ ᱞᱮᱠᱟ ᱦᱮᱸ ᱥᱮ
ᱛᱟᱦᱚᱞᱮ ᱜᱤᱛᱤᱞ ᱢᱟᱱᱮ
ᱟᱞᱮ ᱥᱮᱫ ᱫᱚᱠᱚ ᱞᱟᱹᱭᱟ ᱡᱮ ᱱᱚᱜᱼᱚᱭ ᱟᱵᱩᱠ ᱢᱮ ᱟᱵᱩᱠ ᱢᱮ ᱟᱞᱮ ᱥᱮᱫ ᱫᱚᱠᱚ ᱞᱟᱹᱭᱟ ᱡᱮ ᱱᱚᱜ ᱚᱭ ᱫᱟᱠᱟᱧ ᱱᱚᱣᱟᱧ ᱞ